ᱦᱩᱸ ᱡᱚᱦᱟᱨ ᱜᱮ
ᱦᱩᱸ ᱡᱚᱦᱟᱨ ᱜᱮ ᱱᱟᱯᱟᱭ ᱜᱮᱭᱟᱢ
ᱦᱩᱸ ᱱᱟᱯᱟᱼᱭ ᱵᱟᱲᱟ ᱜᱮ, ᱱᱤᱭᱟᱹ ᱜᱷᱟᱹᱲᱤᱡ ᱫᱚ᱾ ᱟᱢᱜᱮ ᱚᱠᱟᱮ ᱞᱮᱠᱟ?
ᱦᱮᱸ ᱱᱟᱯᱟᱼᱭ ᱵᱟᱲᱟᱼᱭ ᱜᱮ, ᱤᱧᱦ ᱦᱚᱸ ᱱᱤᱛᱚᱜ ᱦᱟᱹᱵᱤᱡ ᱫᱚ᱾ ᱟᱫᱚ ᱚᱱᱟᱜᱤᱧ ᱞᱟᱹᱭᱫᱟ ᱱᱚᱜᱼᱚᱭ ᱮᱸᱻ ᱛᱟᱦᱚᱞᱮ ᱤᱥᱠᱩᱞ ᱠᱚ, ᱪᱮᱫ ᱠᱮᱠᱟ ᱪᱟᱞᱟᱼᱜ ᱠᱟᱱᱟ᱾
ᱚᱸ ᱤᱥᱠᱩᱞ ᱠᱚ, ᱢᱚᱴᱟᱢᱩᱩᱴᱤ ᱱᱚᱜᱚᱭ ᱵᱷᱟᱞᱤ ᱜᱮ ᱾ᱪᱟᱞᱟᱼᱜ ᱠᱟᱱᱟ᱾ ᱱᱤᱛᱚᱜ ᱱᱤᱭᱟᱹ ᱜᱷᱟᱹᱲᱤᱡ ᱫᱚ᱾
ᱚᱸ ᱛᱟᱦᱚᱞᱮ ᱜᱤᱫᱽᱨᱟᱹ ᱠᱚ, ᱦᱤᱡᱩᱼᱜ ᱠᱟᱱᱟ ᱠᱚ ᱥᱮ ᱵᱟᱝ, ᱱᱚᱣᱟ ᱥᱤᱛᱩᱝ ᱨᱮ?
ᱦᱮᱡ ᱫᱚ-ᱠᱚ ᱦᱮᱡ ᱵᱟᱲᱟᱼᱜ ᱠᱟᱱᱟ᱾ ᱛᱚᱵᱮ ᱞᱟᱦᱟᱛᱮ ᱞᱮᱠᱟ ᱫᱚ, ᱵᱟᱝ ᱟᱨᱠᱤ ᱡᱟᱦᱟᱸ ᱮᱢᱱᱤ ᱵᱷᱟᱞᱮ, ᱚᱭᱮᱫᱟᱨ ᱥᱚᱢᱚᱭ ᱠᱚ᱾ ᱛᱟᱦᱮᱱ ᱜᱮᱭᱟ᱾ ᱚᱱᱠᱟ ᱞᱮᱠᱟ ᱫᱚ ᱵᱟᱠᱚ ᱧᱮᱞᱚᱼᱜ ᱠᱟᱱᱟ᱾ ᱜᱤᱫᱽᱨᱟᱹ ᱠᱚ ᱱᱮᱛᱟᱨ ᱫᱚ᱾
ᱚᱸᱻ
ᱦᱩᱸ ᱛᱟᱨᱯᱚᱨ ᱚᱱᱛᱮ, ᱟᱯᱮ ᱥᱮᱫ ᱫᱚ?
ᱱᱚᱛᱮ ᱫᱚ ᱱᱚᱜᱼᱚᱭ᱾ ᱥᱤᱛᱩᱝ ᱤᱭᱟᱹ ᱫᱚ, ᱟᱯᱟᱛᱚᱛᱚ ᱢᱮᱱᱟᱼᱜ ᱟᱠᱟᱫᱟ ᱾ ᱵᱷᱽᱟᱜᱤ ᱜᱮ ᱛᱚ ᱟᱯᱟᱫ ᱫᱚ, ᱱᱤᱛᱳ ᱫᱚ, ᱴᱷᱤᱠ-ᱴᱷᱟᱠ ᱜᱮ᱾ ᱪᱟᱞᱟᱼᱜ ᱠᱟᱱᱟ ᱛᱚ᱾
ᱚᱸᱻ᱾ ᱦᱳᱭ ᱢᱚᱴᱟ-ᱢᱩᱴᱤ ᱚᱸᱰᱮ ᱦᱚᱸ ᱜᱤᱫᱽᱨᱟᱹ ᱠᱚᱫᱚ᱾ ᱵᱷᱽᱟᱞᱮ ᱜᱮ-ᱠᱚ ᱦᱮᱡ ᱥᱮᱱᱚᱼᱜ ᱠᱟᱱᱟ᱾ ᱦᱮ ᱵᱟᱝᱥᱮ
ᱦᱳᱭ᱾ ᱟᱫᱚ ᱦᱚᱸᱜᱼᱚᱭ ᱥᱤᱛᱩᱝ ᱨᱮ, ᱠᱤᱪᱷᱩ ᱫᱤᱱ ᱛᱚ ᱾ ᱵᱚᱱᱫᱚ ᱛᱟᱦᱮᱸ ᱠᱟᱱᱟ᱾ ᱟᱫᱚ ᱦᱚᱸᱜᱼᱚᱭ ᱦᱚᱞᱟ ᱢᱟᱫᱷᱽᱮᱨ ᱠᱷᱚᱱ ᱜᱮ᱾ ᱮᱦᱚᱵ ᱟᱠᱟᱱᱟ᱾ ᱟᱫᱚ ᱮᱦᱚᱵ ᱠᱟᱛᱮ ᱦᱚᱸ ᱟᱫᱚ ᱥᱮᱛᱟᱜ ᱨᱮᱸ ᱦᱩᱭᱩᱼᱜ ᱠᱟᱱᱟ ᱛᱚ᱾ ᱟᱫᱚ ᱤᱱᱟᱹ ᱦᱚᱛᱮᱫ ᱛᱮ ᱾ ᱚᱱᱠᱟ ᱞᱮᱠᱟᱱᱟᱼᱜ᱾ ᱮᱴᱠᱮ-ᱴᱚᱬᱮᱸ ᱫᱚ ᱵᱟᱝ ᱦᱩᱭᱩᱼᱜ ᱠᱟᱱᱟ᱾ ᱥᱤᱛᱩᱝ ᱜᱚᱫ ᱛᱮᱫᱚ ᱟᱨᱠᱤ, ᱜᱤᱫᱽᱨᱟᱹ ᱠᱚ-ᱫᱚ ᱚᱲᱟᱜ ᱠᱚ, ᱨᱩᱭᱟᱹᱲᱚᱼᱜ ᱠᱟᱱᱟ᱾
ᱦᱮᱸ- ᱦᱮᱸ ᱛᱚ -ᱦᱮᱸ ᱟᱫᱚ ᱤᱥᱠᱩᱞ ᱠᱚ-ᱦᱚᱸ ᱪᱷᱩᱴᱤ ᱠᱚ, ᱧᱟᱢ ᱜᱚᱫ ᱠᱮᱫᱟ ᱛᱚ ᱾ ᱠᱤᱪᱷᱩ ᱫᱤᱱ, ᱟᱫᱚ ᱚᱱᱟ ᱪᱷᱽᱩᱴᱤ ᱨᱮᱜᱮ ᱟᱫᱚ ᱦᱤᱛᱚᱝ ᱫᱚ᱾ ᱢᱟᱱᱮ ᱦᱤᱡᱩᱼᱜ ᱥᱮᱫ ᱫᱚ᱾ ᱩᱱᱟᱹᱜ ᱴᱟᱜ ᱫᱚ ᱢᱚᱱᱮ ᱫᱚ ᱵᱟᱝ ᱦᱩᱭᱩᱼᱜ ᱠᱟᱱ ᱛᱟᱠᱚᱣᱼᱟ᱾ ᱟᱫᱚ ᱫᱤᱱ - ᱫᱤᱱ ᱛᱮ ᱡᱚᱠᱷᱚᱱ ᱜᱮ ᱟᱨᱠᱤ ᱠᱤᱪᱷᱩ ᱫᱤᱱ ᱦᱩᱭ ᱤᱫᱤᱜᱼᱟ᱾ ᱤᱥᱠᱩᱞ ᱠᱚ, ᱟᱫᱚ ᱜᱤᱫᱽᱨᱟᱹ ᱢᱚᱴᱟ-ᱢᱩᱴᱤ ᱠᱚᱸ ᱦᱮᱡ ᱫᱚᱠᱚ ᱦᱤᱡᱩᱜᱼᱟ᱾
ᱦᱮᱸ ᱚᱱᱟ ᱛᱚ, ᱫᱚᱨᱠᱟᱨ ᱦᱚᱸ ᱠᱟᱱᱟ᱾ ᱦᱮᱡ ᱦᱚᱸ ᱟᱫᱚ ᱚᱱᱟ ᱥᱤᱛᱩᱝ ᱦᱚᱛᱮᱫ ᱛᱮ, ᱡᱳᱨ ᱠᱟᱛᱮ ᱮᱱᱛᱮ ᱞᱟᱹᱭ ᱦᱚᱸ ᱵᱟᱝ ᱜᱟᱱᱚᱼᱜ ᱠᱟᱱᱟ᱾ ᱡᱮ ᱡᱷᱚ ᱦᱤᱡᱩᱼᱜ ᱯᱮᱜᱮ
ᱦᱩᱸ᱾
ᱟᱫᱚ ᱛᱟᱦᱚᱞᱮ ᱱᱤᱛᱚᱼᱜ ᱫᱚ᱾ ᱛᱟᱦᱞᱮ ᱚᱠᱟᱨᱮ ᱢᱮᱱᱟᱼᱜ ᱢᱮᱭᱟ᱾ ᱚᱲᱟᱜ ᱨᱮ ᱥᱮ ᱤᱥᱠᱩᱞ ᱥᱮᱫ ᱨᱮᱜᱮ?
ᱦᱮᱸ ᱛᱮᱦᱮᱧ ᱫᱚ᱾ ᱚᱲᱟᱜ ᱥᱮᱫ ᱨᱮᱜᱮ ᱦᱮᱱᱟᱼᱜ ᱟᱠᱟᱫᱤᱧᱟ᱾ ᱤᱥᱠᱩᱞ ᱥᱮᱫ ᱫᱚ ᱵᱟᱝ ᱪᱟᱞᱟᱼᱣ ᱦᱩᱭ ᱠᱟᱱᱟ᱾ ᱮᱦᱸ ᱟᱢ ᱫᱚ, ᱚᱠᱟᱨᱮ ᱢᱮᱱᱟᱼᱜ ᱠᱟᱫ ᱢᱮᱛᱮ?
ᱚᱭ ᱦᱮᱡ ᱦᱩᱭ ᱠᱟᱱᱟ᱾ ᱱᱚᱛᱮ ᱤᱥᱠᱩᱞ ᱥᱮᱡ ᱜᱮ
ᱟᱪᱷᱟ ᱤᱥᱠᱩᱞ ᱥᱮᱫ ᱨᱮᱜᱮ ᱵᱟᱝ? ᱦᱮᱸ ᱢᱚᱴᱟ - ᱢᱟᱴᱤ ᱛᱚᱵᱮ ᱠᱮᱞᱟᱥ ᱠᱚ᱾ ᱪᱮᱫ ᱞᱮᱠᱟ ᱪᱟᱞᱟᱼᱜ ᱠᱟᱱᱟ᱾
ᱟᱯᱟ ᱛᱚ, ᱛᱚ ᱪᱟᱞᱟ-ᱜ ᱠᱟᱱᱟ᱾ ᱵᱷᱟᱜᱤ ᱜᱮ ᱪᱟᱞᱟᱼᱜ ᱠᱟᱱᱟ᱾ ᱟᱫᱚ ᱱᱤᱛᱚᱼᱜ ᱫᱚ ᱠᱟᱹᱴᱤᱡ ᱯᱷᱟᱠᱟ᱾ ᱚᱱᱮ ᱪᱷᱽᱩᱴᱤ ᱮᱢ, ᱦᱩᱭ ᱮᱱᱟᱛᱚ᱾ ᱟᱫᱚ ᱴᱟᱭᱤᱢ ᱠᱚ ᱦᱩᱭᱩ ᱠᱟᱱᱟ᱾ ᱟᱫᱚ ᱫᱩᱲᱩᱵ ᱦᱩᱭ ᱠᱟᱱᱟ᱾ ᱦᱟᱯᱮ ᱟᱹᱣᱨᱤ ᱪᱟᱞᱟᱼᱜ ᱦᱩᱭᱩᱜᱼᱟ᱾ ᱚᱲᱟᱜ ᱥᱮᱫ
ᱚ ᱦᱮᱸ ᱛᱚ, ᱦᱮᱸ ᱟᱫᱚ ᱱᱤᱭᱟᱹ ᱜᱷᱟᱹᱲᱤᱡ ᱫᱚ ᱾ ᱜᱚᱴᱟ ᱜᱮ ᱡᱷᱚᱛᱚ ᱤᱥᱠᱩᱞ ᱜᱮ᱾ ᱚᱱᱠᱟ ᱜᱮ ᱯᱷᱟᱸᱠᱟ - ᱯᱷᱟᱸᱠᱟ ᱜᱮ ᱦᱩᱭᱩᱼᱜ ᱠᱟᱱᱟ᱾ ᱟᱨᱠᱤ ᱟᱫᱚ ᱚᱞᱯᱚ ᱜᱤᱫᱽᱨᱟᱹ ᱦᱟᱛᱮ ᱤᱥᱠᱩᱞ ᱛᱚ᱾ ᱱᱤᱛᱳ ᱫᱚ ᱦᱮᱸ ᱵᱟᱝ ᱥᱮ
ᱦᱳᱭ, ᱟᱫᱚ ᱦᱮᱸ ᱟᱫᱚ ᱱᱚᱜᱚᱼᱭ ᱛᱚ᱾ ᱥᱤᱛᱩᱝ ᱡᱩᱫᱤ ᱠᱚᱢᱚᱜᱚᱼᱜ ᱠᱟᱱᱟ᱾ ᱛᱟᱦᱚᱞᱮ ᱦᱟᱜ ᱫᱚ-ᱠᱚ ᱦᱤᱡᱩᱜᱼᱟ᱾ ᱡᱚᱛᱚ ᱜᱮ
ᱦᱩᱢ᱾ ᱟᱫᱚ ᱥᱤᱛᱩᱝ ᱠᱚ ᱠᱟᱹᱡ ᱮᱸᱻ ᱤᱭᱟᱹ ᱞᱮᱱᱠᱷᱟᱱ, ᱠᱚᱢ ᱞᱮᱱᱠᱷᱟᱱ, ᱛᱟᱨᱯᱚᱨ ᱱᱚᱜᱼᱚᱭ ᱟᱫᱚ ᱥᱮᱛᱟᱼᱜ ᱤᱥᱠᱩᱞ ᱦᱩᱭᱩᱼᱜ ᱠᱟᱱᱟ᱾ ᱦᱤᱡᱩᱜ- ᱥᱮᱱᱚᱜ ᱛᱮ-ᱦᱚᱸ ᱚᱥᱩᱵᱤᱫᱷᱽᱚ ᱫᱚ᱾ ᱵᱟᱝ ᱦᱩᱭᱩᱼᱜ ᱛᱟᱠᱚᱣᱼᱟ᱾ ᱟᱫᱚ ᱵᱟᱨᱥᱤᱧ ᱜᱟᱱ ᱫᱚ, ᱜᱤᱫᱽᱨᱟᱹ ᱠᱚ ᱵᱟᱠᱚ ᱦᱮᱡ ᱥᱮᱱ ᱞᱮᱱᱠᱷᱟᱱ ᱫᱚ, ᱠᱷᱟᱱ ᱡᱷᱚᱛᱚ ᱜᱤᱫᱽᱨᱟᱹ ᱛᱚ ᱟᱨᱚ ᱵᱟᱠᱚ ᱦᱤᱡᱩᱜ ᱞᱟᱹᱜᱤᱫᱚᱜᱼᱟ ᱦᱮᱸ ᱵᱟᱝ ᱥᱮ ᱾
ᱦᱤᱭ ᱟᱫᱚ ᱥᱮᱛᱩᱝ ᱛᱚ ᱡᱮᱢᱚᱱ ᱱᱮᱜ ᱮᱻ ᱱᱤᱛᱚᱜ ᱫᱚ ᱥᱤᱛᱩᱝ ᱟᱹᱭᱠᱟᱹᱜ ᱠᱟᱱᱟ ᱛᱚ ᱛᱟᱹᱣ ᱟᱨᱠᱤ ᱞᱟᱹᱭ ᱦᱩᱭᱩᱜ ᱠᱟᱱᱟ᱾ ᱡᱮ ᱟᱨ ᱠᱟᱹᱴᱤᱡ ᱞᱟᱦᱟ ᱟᱲᱟᱜ ᱞᱮᱠᱷᱟᱱ ᱵᱷᱟᱜᱤᱜᱼᱟ᱾ ᱪᱮᱫᱟᱜ ᱥᱮ ᱥᱤᱛᱩᱝ ᱦᱚᱸ ᱥᱤᱛᱩᱝ ᱚᱜ ᱠᱟᱱᱟ, ᱜᱤᱫᱽᱨᱟᱹ ᱦᱚᱲ ᱪᱟᱞᱟᱜ ᱟᱠᱚ ᱛᱟᱲᱟᱢ ᱛᱮ ᱾
ᱦᱮᱸ
ᱛᱟᱦᱚᱞᱮ ᱤᱱᱟᱹ ᱦᱚᱛᱮᱡ ᱛᱮ ᱞᱚᱜᱚᱱ ᱧᱚᱜ ᱟᱲᱟᱜ ᱠᱟᱠᱚ ᱠᱷᱟᱡ ᱵᱷᱟᱜᱤᱜᱼᱟ᱾ ᱮᱠᱷᱚᱱ ᱥᱤᱛᱩᱝ ᱠᱚᱢ ᱞᱮᱠᱷᱟᱱ ᱛᱟᱯᱚᱨᱮ ᱦᱚᱭᱛᱳ ᱠᱟᱹᱴᱤᱡ ᱵᱮᱥᱤ ᱜᱷᱟᱹᱲᱤᱡ ᱫᱚᱦᱚ ᱜᱟᱱᱚᱜᱼᱟ᱾ ᱱᱤᱛᱚᱜ ᱫᱚ ᱟᱫᱚ ᱫᱚᱦᱚ ᱦᱚᱸ ᱵᱟᱝ ᱜᱟᱱᱚᱜ ᱠᱟᱱᱟ ᱾
ᱩᱸᱦᱩ ᱩᱸᱦᱩ ᱟᱫᱚ ᱱᱮᱛᱟᱨ ᱟᱫᱚ ᱪᱮᱫ ᱮᱢ ᱫᱚᱦᱚ ᱠᱚᱣᱟ ᱜᱤᱫᱽᱨᱟᱹ ᱦᱚᱸ ᱩᱱ ᱜᱷᱟᱲᱤᱡ ᱟᱨᱚ ᱦᱤᱡᱩᱜ ᱥᱮᱱᱚᱜ ᱦᱚᱸ ᱫᱚᱢᱮ ᱟᱠᱚ ᱦᱚᱸ ᱠᱚᱥ ᱴᱚ ᱠᱚ ᱵᱩᱡ ᱮᱫᱟ ᱛᱚ, ᱟᱫᱚ ᱥᱮᱱᱚᱜ ᱫᱚ ᱡᱟᱦᱟᱸ ᱞᱮᱠᱟ ᱜᱮ ᱨᱮᱭᱟᱲ ᱨᱮᱭᱟᱲ ᱠᱚ ᱥᱮᱱ ᱜᱚᱫᱚᱜ ᱠᱟᱱᱟ ᱤᱥᱠᱩᱞ ᱫᱚᱦᱟᱜ ᱟᱫᱚ ᱨᱩᱣᱟᱹᱲ ᱥᱚᱢᱚᱭ ᱜᱮᱛᱚ, ᱮᱱ ᱠᱷᱟᱱ ᱟᱫᱚ ᱠᱚᱥᱴᱚ ᱜᱮ ᱵᱩᱡᱷᱟᱹᱜ ᱠᱟᱱᱟ ᱥᱮ ᱥᱤᱛ ᱥᱤᱛᱩᱝ ᱠᱷᱚᱱ ᱫᱚ ᱵᱷᱳᱨ ᱥᱤᱛᱩᱝ ᱯᱟᱲᱟᱜ ᱠᱟᱱᱟ ᱦᱮᱸ ᱵᱟᱝ ᱥᱮ ᱾
ᱦᱳᱭ ᱚᱱᱟ ᱦᱚᱛᱮᱡ ᱛᱮᱜᱮ ᱾ ᱟᱫᱚ ᱡᱟᱭ ᱦᱳᱠ ᱛᱟᱦᱚᱞᱮ ᱱᱮᱥ ᱫᱚ ᱛᱤᱱᱟᱹᱜ ᱜᱟᱱ ᱱᱟᱣᱟ ᱠᱚ ᱮᱰᱢᱤᱥᱮᱱᱴᱱ ᱱᱟᱠᱚ
ᱦᱩᱸ ᱱᱮᱥ ᱫᱚ ᱢᱚᱴᱟᱢᱩᱴᱤ ᱦᱩᱭ ᱟᱠᱟᱱ ᱜᱮᱭᱟ ᱠᱚ ᱰᱮᱲᱥᱚ ᱡᱚᱱ ᱜᱟᱱ ᱫᱚ ᱾
ᱚ
ᱟᱨ ᱟᱯᱮ ᱚᱸᱰᱮ ᱫᱚ?
ᱱᱚᱸᱰᱮ ᱦᱚᱸ ᱦᱮᱡ ᱫᱚᱠᱚ ᱦᱮᱡ ᱠᱟᱱᱟ ᱦᱟᱸᱜ ᱱᱚᱣᱟ ᱞᱮᱠᱷᱟ ᱫᱚ ᱵᱟᱝ ᱦᱩᱭ ᱠᱟᱱᱟ᱾ ᱛᱤᱱᱟᱹᱜ ᱜᱟᱱ ᱠᱚ ᱦᱩᱭ ᱟᱠᱟᱱᱟ ᱟᱫᱚ ᱩᱱᱟᱹᱜ ᱠᱷᱚᱵᱚᱨ ᱫᱚ ᱵᱟᱹᱧ ᱦᱟᱛᱟᱣ ᱠᱟᱫᱟ ᱾
ᱚ
ᱟᱫᱚ ᱮᱰᱢᱤᱥᱚᱱ ᱤᱭᱟᱹ ᱨᱮᱫᱚ ᱟᱫᱚ ᱱᱮᱦᱚᱲ ᱫᱚ ᱩᱱᱟᱹᱜ ᱵᱟᱝ ᱠᱷᱚᱵᱚᱨ ᱫᱚ ᱵᱟᱝ ᱦᱟᱛᱟᱣ ᱵᱟᱲᱟ ᱦᱩᱭ. ᱠᱟᱱᱟ ᱦᱮᱸ ᱛᱚ ᱪᱟᱞᱟᱜ ᱠᱟᱱ ᱜᱮ ᱛᱟᱦᱮᱸᱫ ᱾
ᱟᱪᱪᱷᱟ ᱟᱪᱪᱷᱟ ᱾
ᱦᱩᱸ ᱾
ᱦᱩᱸ ᱟᱫᱚ ᱮᱠᱷᱚᱱ ᱫᱚ ᱥᱚᱢᱚᱭ ᱠᱚᱫᱚ ᱦᱮᱱᱟᱜ ᱦᱟᱛᱟᱲ ᱜᱮᱭᱟ ᱛᱚ ᱮᱰᱢᱤᱥᱚᱱ ᱠᱚᱨᱮᱱᱟᱜ ᱦᱚᱸ ᱦᱮᱸ ᱵᱟᱝ ᱾
ᱦᱳᱭ ᱾
ᱟᱫᱚ ᱚᱱᱟᱜᱮ ᱪᱮᱫ ᱠᱚ ᱛᱟᱦᱚᱞᱮᱢ ᱪᱤᱠᱟᱹ ᱵᱟᱲᱟᱭ ᱫᱟ ᱵᱟᱢ ᱪᱟᱞᱟᱜ ᱠᱟᱱᱟ ᱤᱥᱠᱩᱞ ᱥᱮᱫ ᱦᱚᱸ ᱛᱟᱦᱚᱞᱮ ᱾ ᱡᱟᱦᱟᱱᱟᱜ ᱠᱟᱹᱢᱤ ᱦᱩᱭᱩᱜ ᱠᱟᱱᱟ ᱥᱮ ᱚᱲᱟᱜ ᱨᱮ?
ᱟᱸᱻ ᱠᱟᱹᱢᱤ ᱫᱚ ᱛᱮᱢᱚᱱ ᱮᱠᱴᱟ ᱫᱚ ᱵᱟᱝ ᱦᱩᱭᱩᱜ ᱠᱟᱱᱟ ᱥᱮ ᱨᱚᱠᱚᱢ ᱫᱚ ᱾ ᱟᱫᱚ ᱱᱚᱜ-ᱚᱭ ᱠᱟᱹᱡ ᱟᱱᱟᱡ ᱨᱚᱦᱚᱭ ᱦᱩᱭ ᱞᱮᱱᱟ᱾ ᱟᱫᱚᱧ ᱢᱮᱱᱫᱟ ᱛᱮᱦᱮᱧ ᱜᱤᱫᱽᱨᱟᱹ ᱠᱚᱦᱚᱸ ᱥᱮ ᱨᱚᱠᱚᱢ ᱫᱚ ᱵᱟ ᱠᱚ ᱦᱤᱡᱩᱜ ᱠᱟᱱᱟ ᱾ ᱟᱫᱟ ᱚᱱᱟᱜᱤᱧ ᱞᱟᱹᱭ ᱫᱟ, ᱟᱯᱮ ᱚᱲᱟᱜ ᱩᱛᱩ ᱡᱚᱢ ᱞᱮᱠᱟ ᱟᱨᱠᱤ ᱟᱱᱟᱡ ᱜᱮᱧ ᱡᱚᱛᱱᱚᱣᱟᱜ ᱼᱼ ᱠᱟᱱᱟ ᱛᱮᱦᱮᱧ ᱫᱚ ᱠᱟᱹᱴᱤᱡ ᱥᱟᱨ ᱠᱚᱧ ᱮᱢ ᱦᱚᱴᱚᱣᱟᱜ ᱠᱟᱱᱟ ᱟᱨᱠᱤ ᱾ ᱦᱩᱸ ᱛᱚᱵᱮ ᱟᱢ ᱫᱚ ᱡᱟᱦᱟᱸᱱᱟᱜ ᱮᱢ ᱨᱚᱦᱟᱭ ᱠᱟᱫᱟ ᱥᱮ ᱵᱟᱝ ᱱᱮᱥ ᱫᱚ?
ᱵᱟᱝ, ᱵᱟᱝ ᱟᱫᱚ ᱱᱮ ᱦᱚᱲ ᱫᱚ ᱚᱠᱟ ᱨᱮᱢ ᱨᱚᱦᱚᱭᱟ ᱡᱟᱭᱜᱟ ᱠᱚ ᱵᱟᱹᱱᱩᱜ-ᱟ ᱾
ᱚᱻ ᱦᱮᱸᱛᱚ ᱤᱧᱟᱹᱜ ᱚᱱᱛᱮ ᱡᱟᱭᱜᱟ ᱫᱚ ᱵᱟᱹᱱᱩᱜ-ᱟ᱾ ᱟᱫᱚ ᱚᱲᱟᱜ ᱥᱩᱨ ᱨᱮᱜᱮ ᱟᱨᱠᱤ ᱾ ᱦᱩᱸ ᱠᱟᱹᱡ ᱪᱟᱞᱟᱝ ᱛᱟᱦᱮᱸ ᱠᱟᱱᱟ᱾ ᱟᱫᱚ ᱡᱟᱜᱮ ᱵᱟᱨᱭᱟ ᱜᱟᱱ ᱫᱟᱨᱮ ᱠᱚ ᱨᱚᱦᱚᱭᱟ ᱦᱩᱭ ᱞᱮᱱ ᱜᱮᱭᱟ ᱟᱨᱠᱤ ᱾
ᱚ ᱛᱟᱦᱚᱞᱮ ᱪᱷᱩᱴᱤ ᱨᱮ ᱡᱟᱦᱟᱸ ᱥᱮᱫ ᱮᱢ ᱪᱟᱞᱟᱣ ᱞᱮᱱᱟ ᱥᱮ ᱚᱲᱟᱜ ᱨᱮᱜᱮᱢ ᱛᱟᱦᱮᱸ ᱠᱟᱱᱟ?
ᱵᱟᱝ, ᱵᱟᱝ ᱚᱠᱟᱛᱮᱢ ᱪᱟᱞᱟᱜᱼᱟ, ᱡᱮ ᱥᱤᱛᱩᱝ ᱜᱚᱨᱚᱢ ᱵᱩᱡᱷᱟᱹᱜ ᱠᱟᱱᱟ᱾ ᱟᱫᱚ ᱚᱠᱟᱥᱮᱱ ᱦᱚᱸ ᱩᱰᱩᱝ ᱜᱮ ᱵᱟᱝ ᱵᱩᱡᱷᱟᱹᱣ ᱚᱲᱟᱜ ᱠᱷᱚᱱ ᱾
ᱞᱟᱹᱭᱫᱟ ᱟᱹᱰᱤ ᱫᱤᱱ ᱠᱚᱢ ᱜᱮ ᱛᱟᱦᱮᱸ ᱠᱟᱱᱟ ᱛᱚ ᱤᱥᱠᱩᱞ ᱠᱚ ᱛᱟᱦᱚᱞᱮ ᱯᱟᱪᱮᱫ ᱡᱟᱦᱟᱸ ᱥᱮᱫ ᱮᱢ ᱪᱟᱞᱟᱣ ᱞᱮᱱ ᱾
ᱩᱸ ᱵᱟᱝ ᱵᱟᱝ ᱪᱟᱞᱟᱣ ᱫᱚ ᱵᱟᱝ ᱦᱩᱭ ᱠᱟᱱᱟ ᱾ ᱟᱫᱚ ᱦᱟᱯᱮ ᱦᱟᱜ ᱠᱷᱟᱱ ᱰᱤᱥᱮᱢᱵᱚᱨ ᱥᱮᱫ ᱢᱚᱱᱮ ᱦᱩᱭᱩᱜ ᱠᱟᱱᱟ ᱾ ᱪᱟᱞᱟᱣ ᱨᱮᱱᱟᱜ ᱜᱮ ᱯᱩᱥ ᱵᱚᱸᱜᱟ ᱥᱮᱫ ᱾
ᱩᱸᱻ ᱟᱫᱚ ᱚᱱᱟᱜᱮ ᱤᱧᱦᱚᱸ ᱪᱮᱫ ᱠᱚ ᱞᱟᱹᱭᱟ ᱪᱟᱞᱟᱜ ᱪᱟᱞᱟᱜ ᱞᱟᱹᱭ ᱦᱩᱭᱩᱜ ᱠᱟᱱ ᱛᱟᱦᱮᱡ ᱥᱤᱛᱩᱝ ᱨᱮ ᱟᱫᱚ ᱚᱠᱟ ᱥᱮᱫ ᱦᱚᱸᱼᱼ ᱪᱟᱞᱟᱣ ᱵᱟᱝ ᱦᱩᱭ ᱞᱮᱱᱟ ᱟᱫᱚᱼᱼ ᱛᱟᱦᱚᱞᱮ ᱰᱤᱥᱮᱢᱵᱚᱨ ᱥᱮᱫ ᱚᱠᱟᱥᱮᱫ ᱪᱟᱞᱟᱜ ᱮᱢ ᱞᱟᱹᱭ ᱫᱟ ᱠᱟᱹᱴᱤᱡ ᱠᱷᱚᱵᱚᱨ ᱠᱚ ᱮᱢᱚᱜ ᱢᱮ ᱪᱟᱞᱟᱜ ᱦᱩᱭᱩᱜᱼᱟ ᱱᱮ ᱦᱚᱲ ᱦᱚᱸ ᱪᱮᱫ ᱮᱢ ᱪᱤᱠᱟᱹᱭᱟ ᱾
ᱦᱮᱸᱻ ᱟᱫᱚᱼᱼ ᱤᱧ ᱛᱤᱧ ᱫᱟᱸᱲᱟ ᱦᱚᱸ ᱫᱟᱸᱲᱟ ᱟᱹᱜᱩᱣᱟᱜ ᱦᱩᱭᱩᱜᱼᱟ ᱟᱹᱰᱤ ᱫᱤᱱ ᱫᱟᱸᱲᱱ ᱠᱚᱦᱚᱸ ᱡᱟᱦᱟᱸ ᱥᱮᱫ ᱵᱟᱝ ᱥᱮᱱ ᱦᱩᱭ ᱠᱟᱱᱟ ᱾
ᱟᱫᱚ ᱩᱱᱫᱚ ᱠᱟᱹᱡ ᱨᱮᱭᱟᱲ ᱛᱟᱦᱮᱱᱟ ᱛᱚ ᱟᱫᱚ ᱚᱱᱟ ᱨᱮᱭᱟᱲ ᱨᱮᱭᱟᱲ ᱜᱮ ᱫᱟᱲᱟ ᱠᱚᱦᱚᱸᱼᱼ ᱠᱟᱹᱡ ᱥᱩᱵᱤᱫᱟᱜᱼᱟ ᱦᱮᱸ ᱵᱟᱝ ᱥᱮ ᱾
ᱦᱮᱸ ᱚᱱᱟ ᱛᱚ ᱚᱵᱚᱥᱚᱭ ᱨᱮᱭᱟᱲ ᱨᱮᱜᱮ ᱫᱟᱲᱟᱱ ᱫᱚ ᱴᱷᱤᱠᱟ ᱾ ᱱᱤᱛᱚᱜ ᱫᱚ ᱫᱟᱲᱟᱱ ᱜᱟᱹᱰᱤ ᱛᱮ ᱪᱟᱞᱟᱜᱼᱟ ᱢᱟᱱᱮᱼᱼ ᱩᱸ ᱵᱟᱝ ᱛᱟᱦᱮᱸ ᱜᱟᱱᱚᱜᱼᱟ ᱜᱟᱹᱰᱤ ᱵᱷᱤᱛᱤᱨ ᱨᱮ ᱟᱨ ᱦᱚᱸᱜ ᱚᱭ ᱡᱮ ᱩᱱᱟᱹᱜ ᱥᱤᱛᱩᱝ ᱜᱚᱨᱚᱢ ᱾ ᱱᱚᱣᱟ ᱫᱚ ᱠᱟᱹᱴᱤᱡᱼᱼ ᱟᱹᱰᱤ ᱡᱟᱞᱟ ᱨᱮᱱᱟᱜ ᱵᱮᱯᱟᱨ ᱜᱮ ᱠᱟᱱᱟ ᱦᱚᱸᱜ-ᱚ ᱱᱚᱝᱠᱟᱼᱼ ᱥᱤᱛᱩᱝ ᱨᱮᱱᱟᱜ ᱛᱟᱯᱢᱟᱛᱨᱟ ᱡᱟᱦᱟᱸ ᱵᱟᱹᱲᱛᱤᱜ ᱠᱟᱱᱟ ᱛᱟᱛᱮ ᱠᱚᱨᱮᱼᱼ ᱚᱱᱟ ᱥᱚᱢᱚᱭ ᱪᱟᱞᱟᱜ ᱛᱚ ᱵᱟᱝ ᱜᱮ ᱥᱚᱢᱵᱷᱚᱵ ᱾
ᱟᱫᱚ ᱚᱠᱟ ᱥᱮᱱᱚᱜ ᱛᱮᱦᱚᱸ ᱛᱚ ᱜᱟᱹᱰᱤ ᱜᱷᱚᱲᱟ ᱠᱚᱨᱮ ᱫᱮᱡ ᱠᱚᱜ ᱦᱚᱸᱼᱼ ᱢᱟᱱᱮ ᱟᱹᱲᱤᱥ ᱜᱮ ᱵᱩᱡᱷᱟᱹᱜ ᱠᱟᱱᱟ ᱟᱨ ᱟᱲᱜᱚ ᱠᱟᱛᱮ ᱡᱮ ᱠᱟᱹᱡ ᱮᱢ ᱫᱟᱲᱟ ᱵᱟᱲᱟᱭᱟ ᱚᱱᱟ ᱦᱚᱸ ᱵᱷᱟᱞᱮ ᱵᱟᱝ ᱵᱩᱡᱷᱟᱹᱜᱼᱼ ᱪᱮᱜ ᱠᱟᱱᱟ ᱾
ᱚᱱᱟ ᱠᱷᱟᱹᱛᱤᱨ ᱛᱮᱜᱮ ᱵᱟᱝ ᱪᱟᱞᱟᱣ ᱵᱟᱲᱟ ᱦᱩᱭᱱᱟ ᱱᱮᱦᱚᱲ ᱦᱚᱸ ᱟᱫᱚ ᱚᱱᱟᱜᱮ ᱫᱮᱠᱷᱤ ᱛᱟᱦᱚᱞᱮ ᱰᱤᱥᱮᱢᱵᱚᱨ ᱥᱮᱫ ᱜᱮ ᱪᱟᱞᱟᱜ ᱦᱩᱭᱩᱜ-ᱟ ᱫᱚ ᱦᱟᱸᱜ ᱾ ᱥᱮ ᱫᱟᱲᱟᱱ ᱼᱼ
ᱦᱩᱸ ᱦᱩᱸ ᱩᱱᱜᱮ ᱪᱟᱞᱟᱜ ᱦᱩᱭᱩᱜᱼᱟ ᱾
ᱦᱳᱭ ᱛᱟᱦᱚᱞᱮ ᱚᱲᱟᱜ ᱠᱚᱨᱮ ᱫᱚ ᱡᱷᱚᱛᱚ ᱜᱮᱠᱚ ᱱᱟᱯᱟᱭ ᱵᱟᱲᱟ ᱜᱮᱭᱟ?
ᱦᱮᱸᱻ ᱱᱤᱭᱟᱹ ᱜᱷᱟᱹᱲᱤᱡ ᱫᱚ ᱡᱷᱚᱛᱚ ᱜᱮᱠᱚ ᱱᱟᱯᱟᱭ ᱜᱮᱭᱟ, ᱟᱯᱮ ᱫᱚ?
ᱦᱮᱸ ᱮᱵᱟᱨ ᱛᱚ ᱱᱟᱯᱟᱭ ᱫᱚ ᱡᱚᱛᱚ ᱦᱚᱲ ᱜᱮ ᱱᱟᱯᱟᱭ ᱜᱮᱭᱟ ᱾
ᱚᱻ ᱦᱮᱸ ᱛᱚ ᱾
ᱟᱫᱚ ᱟᱹᱰᱤ ᱫᱤᱱ ᱱᱮᱼᱼ ᱧᱟᱯᱟᱢ ᱵᱟᱲᱟ ᱵᱟᱝ ᱦᱩᱭ ᱟᱠᱟᱱᱟ ᱟᱫᱚᱧ ᱞᱟᱹᱭ ᱫᱟ ᱦᱟᱯᱮ ᱠᱟᱹᱴᱤᱡ ᱤᱧ ᱠᱷᱚᱵᱚᱨᱤᱧ ᱦᱟᱛᱟᱣ ᱞᱮᱜᱮ ᱪᱮᱫ ᱞᱮᱠᱟ ᱢᱮᱱᱟᱜ ᱢᱮᱭᱟ ᱵᱟᱹᱱᱩᱜ ᱢᱮᱭᱟ ᱾
ᱦᱮᱸᱜᱻ ᱦᱮᱸ ᱦᱳᱭᱛᱚ ᱠᱷᱚᱵᱚᱨ ᱛᱚ ᱦᱟᱛᱟᱣ ᱦᱩᱭᱩᱜ ᱜᱮᱭᱟ ᱦᱮᱸ ᱵᱟᱝ ᱥᱮ ᱾
ᱦᱩᱸ ᱟᱫᱚ ᱟᱞᱮ ᱥᱮᱫ ᱦᱚᱸ ᱵᱟᱢ ᱦᱮᱡ ᱵᱟᱲᱟ ᱟᱠᱟᱱᱟ?
ᱟᱹ ᱵᱟᱝ ᱵᱟᱝ ᱟᱫᱚ ᱟᱹᱣᱨᱤ ᱥᱮᱱᱚᱜ ᱦᱩᱭᱩᱜᱼᱟ ᱚᱱᱠᱟ ᱞᱮᱠᱟ ᱫᱚ ᱚᱠᱟ ᱥᱮᱫ ᱦᱚᱸ ᱾
ᱦᱩᱸ
ᱦᱩᱸ ᱟᱨ ᱛᱚᱵᱮ ᱱᱤᱭᱟᱹ ᱫᱷᱟᱣ ᱟᱢᱵᱟᱵᱚᱛᱤ ᱨᱮ ᱯᱚᱨᱚᱵᱽ ᱧᱮᱞ ᱠᱚᱢ ᱪᱟᱞᱟᱜ ᱠᱟᱱᱟ ᱥᱮ ᱵᱟᱝ?
ᱥᱮᱴᱮᱨ ᱞᱮᱱ ᱜᱮᱥᱮ ᱪᱟᱞᱟᱜ ᱦᱩᱭᱩᱜᱼᱟ ᱡᱟᱦᱟᱸ ᱥᱮᱫ ᱜᱮ ᱪᱮᱫ ᱮᱢ ᱪᱤᱠᱟᱹᱭᱟ?
ᱚᱸᱻ ᱦᱮᱸ ᱱᱤᱭᱟᱹ ᱫᱷᱟᱣ ᱫᱚ ᱢᱚᱱᱮ ᱦᱩᱭ ᱠᱟᱱᱟ ᱡᱮ ᱯᱚᱨᱚᱵᱽ ᱧᱮᱞ ᱧᱮᱞ ᱛᱮ ᱪᱟᱞᱟᱜ ᱦᱩᱭᱩᱜᱼᱟ ᱟᱨᱠᱤ ᱱᱤᱭᱟᱹ ᱥᱩᱫᱩᱧ ᱢᱚᱱᱮ ᱠᱟᱣᱱᱤᱡᱼᱟ ᱢᱤᱫᱴᱤᱡ ᱫᱷᱩᱛᱤᱧ ᱦᱟᱛᱟᱣ ᱞᱟᱹᱜᱤᱫᱼᱟ ᱾ ᱟᱨ ᱢᱚᱱᱮᱭᱟ ᱠᱟᱫᱟᱹᱧ ᱱᱤᱛᱚᱜ ᱛᱤᱨᱭᱳ ᱵᱟᱱᱟᱢ ᱠᱚ ᱟᱨᱠᱤ ᱡᱟᱦᱟᱸ ᱞᱮᱠᱟ ᱡᱩᱫᱤ ᱥᱤᱨᱚᱠ ᱨᱚᱠᱚᱢᱟᱜ ᱧᱟᱢᱚᱜ ᱠᱷᱟᱱ ᱦᱟᱛᱟᱣ ᱛᱟᱨᱟᱭ ᱦᱳᱭᱳᱜᱼᱟ ᱾
ᱚᱸᱻ
ᱦᱩᱸᱻ ᱟᱫᱚ ᱚᱱᱟ ᱠᱚᱜᱮ ᱦᱟᱛᱟᱣ ᱠᱟᱛᱮᱜ ᱟᱨᱠᱤ ᱤᱥᱠᱩᱞ ᱠᱚᱨᱮ ᱜᱤᱫᱽᱨᱟᱹ ᱠᱚ ᱥᱮᱬᱟ ᱵᱟᱲᱟ
ᱦᱮᱸ ᱫᱚᱨᱠᱟᱨ ᱠᱟᱜ ᱫᱚᱨᱠᱟᱨ ᱛᱚ ᱠᱟᱱᱟ ᱜᱤᱫᱽᱨᱟᱹ ᱠᱚᱠᱚ ᱥᱮᱬᱟᱭᱟ ᱾ ᱱᱚᱰᱮ ᱢᱟ ᱢᱮᱱᱟᱜ ᱟᱠᱟᱰᱟ ᱟᱫᱚ ᱦᱟᱛᱟᱣ ᱞᱮᱠᱟ ᱫᱚ ᱵᱟᱹᱱᱩᱜ ᱟᱠᱟᱰᱟ ᱡᱚᱛᱚ ᱜᱮ ᱢᱮᱱᱟᱜ ᱟᱠᱟᱫ ᱠᱷᱟᱹᱛᱤᱨ ᱛᱮ ᱟᱫᱚ ᱩᱱᱟᱹᱜ ᱵᱟᱝ ᱢᱚᱱᱮ ᱦᱩᱭᱩᱜ ᱠᱟᱱᱟ
ᱚᱻ ᱦᱮᱸ ᱱᱚᱰᱮ ᱦᱚᱸ ᱦᱮᱱᱟᱜ ᱦᱮᱱᱟᱜ ᱱᱚᱜᱚᱭ ᱮ ᱴᱟᱢᱟᱠ ᱛᱩᱢᱫᱟᱜ ᱱᱚᱣᱟ ᱠᱚ ᱵᱟᱝ ᱛᱟᱦᱮᱸ ᱠᱟᱱᱟ ᱚᱱᱟ ᱠᱚᱦᱚᱸ ᱠᱚᱨᱟᱣ ᱦᱩᱭ ᱟᱠᱟᱱᱟ ᱾ ᱟᱨ ᱱᱚᱜᱼᱚᱭ ᱟᱫᱚ ᱛᱤᱨᱭᱳ ᱵᱟᱱᱟᱢ ᱠᱚ ᱡᱟᱦᱟᱸᱭ ᱡᱩᱫᱤ ᱢᱚᱱᱮᱭᱟᱭ ᱡᱮ ᱮᱠᱞᱟ ᱛᱤᱧ ᱥᱮᱨᱮᱧᱟ ᱥᱮᱧ ᱤᱭᱟᱹ ᱚᱱᱠᱟ ᱞᱮᱠᱟ ᱟᱨᱠᱤ ᱛᱤᱨᱭᱳ ᱵᱟᱱᱟᱢ ᱠᱚ ᱩᱱᱠᱩ ᱦᱚᱸ ᱚᱱᱠᱟ ᱜᱮ ᱵᱮᱵᱚᱥᱛᱟ ᱟᱠᱚ ᱦᱩᱭᱩᱜ ᱠᱟᱱᱟ ᱾
ᱚᱻ ᱟᱪᱪᱷᱟ ᱡᱟᱭᱦᱳᱠ ᱦᱮᱸ ᱫᱚᱨᱠᱟᱨ ᱢᱮᱱᱟᱜ ᱟᱠᱟᱰᱟ ᱵᱟᱠᱷᱟᱡ ᱫᱚ ᱟᱵᱚᱣᱟᱜ ᱡᱟᱦᱟᱸ ᱟᱹᱨᱤ ᱠᱟᱱᱟ ᱡᱟᱦᱟᱸ ᱤᱭᱟᱹ ᱠᱟᱱᱟ ᱚᱱᱟ ᱠᱚᱫᱚ ᱦᱟᱸᱜ ᱠᱷᱟᱡ ᱟᱫ ᱪᱟᱞᱟᱜᱼᱟ ᱾ ᱱᱚᱣᱟ ᱠᱚᱫᱚ ᱵᱟᱧᱪᱟᱣ ᱫᱚᱦᱚ ᱥᱮ ᱡᱚᱜᱟᱣ ᱫᱚᱦᱚ ᱫᱚ ᱟᱵᱚᱣᱟᱜ ᱤᱭᱟᱹ ᱫᱚᱨᱠᱟᱨ ᱠᱟᱱᱟ ᱟᱨ ᱱᱚᱣᱟ ᱠᱚ ᱛᱟᱞᱟ ᱛᱮᱜᱮ ᱟᱵᱚᱣᱟᱜ ᱱᱟᱜ ᱜᱟᱢ ᱥᱮ ᱟᱵᱚᱣᱟᱜ ᱡᱟᱦᱟᱸ ᱥᱟᱶᱦᱮᱫ ᱱᱚᱣᱟ ᱠᱚ ᱦᱟᱨᱟᱜᱼᱟ ᱾ ᱛᱟᱦᱚᱞᱮ ᱱᱚᱣᱟ ᱠᱚ ᱪᱮᱛᱟᱱ ᱨᱮ ᱟᱵᱚᱣᱟᱜ ᱡᱟᱹᱥᱛᱤ ᱠᱟᱭᱛᱮ ᱢᱚᱱᱮ ᱮᱢ ᱫᱚᱨᱠᱟᱨ ᱥᱮ ᱱᱚᱣᱟ ᱠᱚ ᱩᱛᱷᱱᱟᱹᱣ ᱤᱫᱤ ᱞᱟᱹᱜᱤᱫ ᱛᱮ ᱜᱤᱫᱽᱨᱟᱹ ᱠᱚ ᱪᱮᱫ ᱟᱠᱚ ᱫᱚᱨᱠᱟᱨ ᱢᱮᱱᱟᱜ ᱟᱠᱟᱱᱟ ᱾
ᱟᱨ ᱱᱮᱛᱟᱨ ᱢᱟ ᱚᱱᱠᱟ ᱞᱮᱠᱟ ᱫᱚ ᱮᱸᱻ ᱞᱟᱦᱟ ᱫᱚ ᱡᱮᱢᱚᱱ ᱟᱹᱛᱩ ᱚᱲᱟᱜ ᱠᱚᱨᱮ ᱦᱚᱸ ᱧᱮᱞᱚᱜ ᱜᱚᱜ ᱠᱟᱱ ᱛᱟᱦᱮᱸᱜᱼᱟ ᱾ ᱡᱮ ᱟᱹᱭᱩᱵ ᱠᱷᱟᱱ ᱜᱮ ᱞᱟᱸᱜᱽᱲᱮ ᱠᱚᱠᱚ ᱮᱱᱮᱡ ᱠᱟᱱᱟ ᱚᱠᱟᱨᱮ ᱥᱟᱲᱯᱟ ᱠᱚᱠᱚ ᱮᱱᱮᱡ ᱠᱟᱱᱟ ᱾ ᱥᱮᱨᱤᱧ ᱫᱚ ᱥᱮᱨᱤᱧ ᱫᱩᱨᱟᱹᱝ ᱛᱟᱞᱟᱛᱮ ᱢᱟᱱᱮ ᱠᱤᱪᱷᱩ ᱠᱷᱚᱱ ᱠᱚ ᱯᱟᱨᱚᱢᱮᱫ ᱛᱟᱦᱮᱸᱜᱼᱟ ᱾ ᱟᱨ ᱱᱮᱛᱟᱨ ᱢᱟ ᱚᱱᱠᱟ ᱞᱮᱠᱟ ᱫᱚ ᱵᱟᱝ ᱧᱮᱞᱚᱜᱚᱜ ᱠᱟᱱᱟ ᱟᱨ ᱱᱤᱡᱮᱨᱟᱜ ᱡᱟᱦᱟᱸ ᱠᱚ ᱟᱹᱨᱤ ᱪᱟᱹᱞᱤ ᱠᱚ ᱚᱱᱟ ᱠᱚᱢᱟ ᱟᱫᱚᱜ ᱠᱟᱱᱟ ᱟᱥᱛᱮᱼᱟᱥᱛᱮ ᱟᱫᱚ ᱚᱱᱟᱜᱮ ᱢᱚᱱᱮ ᱦᱩᱭᱩᱜ ᱠᱟᱱᱟ ᱡᱮ ᱱᱚᱜᱼᱚᱭ ᱡᱩᱫᱤ ᱤᱥᱠᱩᱞ ᱠᱚᱨᱮ ᱛᱟᱦᱮᱱ ᱠᱷᱟᱱ ᱮᱸᱻ ᱜᱤᱫᱽᱨᱟᱹ ᱠᱚ ᱢᱤᱫ ᱵᱟᱨ ᱨᱟᱹᱥᱠᱟᱹ ᱛᱮ ᱚᱱᱟ ᱨᱮᱦᱚᱸ ᱠᱚ ᱥᱮᱞᱮᱫᱚᱜᱼᱟ ᱾ ᱢᱤᱫ ᱵᱟᱨ ᱮᱱᱮᱡ ᱥᱮᱨᱮᱧ ᱠᱚᱦᱚᱸ ᱠᱚ ᱥᱮᱬᱟ ᱡᱚᱝᱼᱟ, ᱪᱮᱫ ᱡᱚᱝ ᱟᱠᱚ ᱟᱨ ᱡᱟᱦᱟᱸᱭ ᱮᱻ ᱨᱩ ᱠᱚ ᱥᱮᱫᱟᱭ ᱨᱩ ᱠᱚ ᱚᱱᱟ ᱠᱚᱢᱟ ᱟᱫᱚᱜ ᱠᱟᱱᱟ ᱦᱮᱸᱥᱮ ᱾ ᱟᱫᱚ ᱚᱱᱟ ᱠᱚᱜᱮ ᱢᱤᱫᱵᱟᱨ ᱠᱚ ᱡᱩᱫᱤ ᱥᱮᱬᱟ ᱫᱚᱦᱚ ᱠᱟᱜᱼᱟ ᱠᱚ ᱩᱱᱤ ᱥᱮᱬᱟ ᱠᱟᱛᱮᱜ ᱪᱟᱞᱟᱣᱮᱱᱟᱭ ᱾ ᱟᱨᱦᱚᱸ ᱟᱹᱛᱩ ᱨᱮ ᱢᱤᱫ ᱵᱟᱨ ᱦᱚᱲᱮ ᱥᱮᱬᱟ ᱫᱟᱲᱮᱭᱟᱠᱚᱣᱟᱭ ᱟᱨᱦᱚᱸ ᱡᱟᱦᱟᱸ ᱥᱮᱫᱼ ᱮ ᱪᱟᱞᱟᱜᱼᱟ ᱚᱱᱛᱮ ᱦᱚᱸᱭ ᱥᱮᱬᱟ ᱫᱟᱲᱮᱭᱟᱠᱚᱣᱟᱭ ᱦᱮᱸ ᱵᱟᱝ ᱥᱮ ᱾
ᱦᱚᱭ ᱚᱱᱟ ᱛᱚ ᱠᱟᱛᱷᱟ ᱠᱟᱱ ᱜᱮᱭᱟ ᱾ ᱱᱮᱛᱟᱨ ᱢᱟ ᱚᱱᱠᱟ ᱜᱮ ᱜᱚᱴᱟ ᱜᱮ ᱧᱮᱞᱚᱜᱚᱜ ᱠᱟᱱᱟ ᱡᱮ ᱟᱹᱛᱳ ᱚᱲᱟᱜ ᱠᱚᱨᱮᱫ ᱫᱚ ᱵᱟᱝᱠᱚ ᱪᱟᱨᱪᱟᱣ ᱤᱫᱤᱭᱮᱫᱟ ᱥᱮᱫᱟᱭ ᱞᱮᱠᱟ ᱫᱚ ᱛᱟᱦᱞᱮ ᱾ ᱱᱟᱦᱟᱜ ᱡᱟᱦᱟᱸᱭ ᱯᱚᱝ ᱯᱚᱝᱲᱟ ᱠᱚ ᱢᱮᱱᱟᱜ ᱠᱚᱣᱟ ᱥᱮ ᱡᱟᱦᱟᱸᱭ ᱜᱮ ᱱᱤᱛᱚᱜ ᱤᱥᱠᱩᱞ ᱠᱚᱨᱮ ᱠᱚ ᱯᱟᱲᱦᱟᱜ ᱠᱟᱱᱟ ᱚᱞᱚᱜ ᱠᱟᱱᱟ ᱠᱚ ᱱᱩᱠᱩᱣᱟᱜ ᱢᱚᱱᱮ ᱨᱮ ᱱᱚᱣᱟ ᱨᱟᱹᱥᱠᱟᱹ ᱟᱹᱜᱩᱭ ᱦᱩᱭᱩᱜ ᱛᱟᱠᱚ ᱟᱹᱜᱩᱭ ᱛᱟᱠᱚ ᱦᱩᱭᱩᱜᱼᱟ ᱡᱟᱛᱮ ᱱᱩᱠᱩ ᱱᱚᱣᱟ ᱪᱮᱛᱟᱱᱨᱮ ᱫᱚᱨᱚᱫ ᱦᱤᱡᱩᱜ ᱛᱟᱠᱚ ᱢᱟᱭ ᱥᱮ ᱱᱚᱣᱟ ᱪᱮᱛᱟᱱ ᱨᱮ ᱠᱟᱹᱴᱤᱡᱼᱼ ᱫᱩᱞᱟᱹᱲᱟᱜ ᱢᱟᱭ ᱠᱚ ᱱᱚᱝᱠᱟᱱᱟᱜ ᱢᱤᱫᱴᱮᱱ ᱪᱤᱱᱛᱟᱹ ᱵᱷᱟᱵᱱᱟ ᱫᱚᱦᱚ ᱫᱚᱨᱠᱟᱨ ᱛᱟᱵᱚᱱ ᱥᱟᱱᱟᱢ ᱦᱚᱲᱟᱜ ᱜᱮ᱾ ᱡᱩᱫᱤ ᱱᱩᱠᱩ ᱵᱚᱱ ᱪᱮᱫ ᱦᱚᱪᱚ ᱫᱟᱲᱮ ᱭᱟᱠᱚᱣᱟᱼᱼ ᱦᱟᱯᱮᱱ ᱫᱤᱱ ᱨᱮᱱ ᱟᱨᱦᱚᱸ ᱡᱟᱦᱟᱸᱭ ᱯᱚᱝ ᱯᱚᱝᱲᱟ ᱠᱚ ᱦᱤᱡᱩᱜᱼᱟ ᱾ᱩᱱᱠᱩ ᱠᱚᱦᱚᱸ ᱠᱚ ᱨᱟᱹᱥᱼᱼ ᱠᱟᱹ ᱦᱤᱡᱩᱜ ᱦᱩᱭᱩᱜ ᱛᱟᱠᱚᱣᱟ ᱡᱮ ᱵᱟᱝᱢᱟ ᱤᱧ ᱦᱩᱧ ᱥᱮᱬᱟᱭᱟ᱾ ᱡᱟᱭ ᱦᱳᱠ ᱟᱫᱚ ᱚᱝᱠᱟ ᱜᱮᱞᱟᱝ ᱜᱟᱞᱢᱟᱨᱟᱭ ᱮᱫᱟ ᱛᱤᱦᱤᱧ ᱫᱚᱼᱼ ᱟᱨᱚ ᱦᱟᱸᱜ ᱠᱷᱟᱡ ᱡᱟᱦᱟᱸ ᱛᱤᱥ ᱞᱟᱝ ᱨᱚᱯᱚᱲᱟ ᱱᱚᱣᱟ ᱠᱚ ᱤᱫᱤ ᱠᱟᱛᱮᱜ ᱫᱚ ᱾ ᱫᱚᱨᱠᱟᱨ ᱦᱚᱸ ᱢᱮᱱᱟᱜ ᱟᱠᱟᱫᱟ ᱦᱮᱸ ᱾
ᱦᱩᱸ, ᱴᱷᱤᱠ ᱜᱮᱭᱟ ᱛᱟᱦᱞᱮ ᱤᱧ ᱦᱚᱸ ᱱᱚᱜᱼᱚᱭ ᱤᱧ ᱠᱟᱹᱢᱤᱼᱼ